ᱚᱦ
ᱦᱮᱸ, ᱡᱚᱦᱟᱨ ᱜᱮ ᱜᱚᱢᱠᱮ ᱾ ᱡᱚᱦᱟᱨ ᱜᱮ ᱾
ᱟᱸᱡᱚ ᱢᱮᱜᱼᱟ ᱵᱤᱱ ᱨᱚᱲ ᱠᱚ?
ᱦᱮᱸ ᱜᱚᱝᱠᱮ ᱟᱸᱡᱚᱢ ᱫᱟᱞᱤᱧ ᱾ ᱟᱹᱵᱤᱱ ᱵᱤᱱ ᱟᱸᱡᱚᱢ ᱫᱟᱥᱮ?
ᱦᱳᱭ ᱟᱹᱞᱤᱧ ᱦᱚᱞᱤᱧ ᱟᱸᱡᱚᱢᱮᱫ ᱜᱮᱭᱟ ᱾
ᱦᱮᱸ ᱛᱚ ᱾
ᱛᱚ ᱜᱚᱝᱠᱮ ᱡᱚᱢ ᱵᱟᱲᱟ ᱦᱩᱭᱱᱟ? ᱦᱮᱸ ᱜᱚᱝᱠᱮ ᱡᱚᱢ ᱵᱟᱲᱟ ᱦᱩᱭ ᱠᱟᱱᱟ ᱾
ᱟᱪᱪᱷᱟ ᱟᱪᱪᱷᱟ, ᱟᱹᱞᱤᱧ ᱦᱚᱸ ᱱᱚᱜᱼᱚᱭ ᱡᱚᱢ ᱵᱟᱲᱟ ᱠᱮᱫ ᱟᱞᱤᱧ ᱾
ᱚ,
ᱟᱪᱪᱷᱟ ᱟᱪᱪᱷᱟ, ᱛᱟᱦᱚᱞᱮ ᱱᱟᱯᱟᱭ ᱵᱟᱲᱟ ᱜᱮᱭᱟ ᱵᱤᱱ?
ᱦᱮᱸ ᱜᱚᱝᱠᱮ ᱱᱟᱯᱟᱭ ᱵᱟᱲᱟ ᱜᱮ ᱾
ᱟᱪᱪᱷᱟ ᱟᱪᱪᱷᱟ ᱦᱮᱸ ᱛᱚ, ᱞᱟᱹᱭ ᱵᱤᱱ ᱢᱟ ᱛᱟᱦᱚᱞᱮ ᱾
ᱦᱮᱸ, ᱛᱚ ᱜᱚᱝᱠᱮᱼᱼ ᱢᱤᱫᱴᱟᱝ ᱥᱟᱛᱟᱢ ᱛᱮᱞᱟᱝ ᱨᱚᱯᱚᱲᱚᱜᱼᱟ, ᱡᱟᱦᱟᱸ ᱥᱟᱛᱟᱢ ᱫᱚ ᱦᱩᱭᱩᱜ ᱠᱟᱱᱟᱼᱼ ᱟᱵᱚᱣᱟᱜ ᱦᱟᱯᱮᱱ ᱫᱤᱱᱨᱮ ᱪᱮᱫ ᱞᱮᱠᱟ ᱛᱮᱵᱚᱱ ᱵᱟᱧᱪᱟᱜᱼᱟ ᱦᱮᱸᱥᱮ ᱾ ᱚᱱᱟ ᱪᱤᱠᱟᱹᱛᱮ ᱢᱟᱱᱮ ᱟᱹᱰᱤ, ᱟᱹᱰᱤ ᱠᱚᱢ ᱟᱡᱟᱨ ᱛᱮ ᱥᱮ ᱟᱵᱚᱨᱮᱱ ᱱᱚᱜᱼᱚᱭᱼᱼ ᱦᱩᱸ ᱦᱟᱯᱮᱱ ᱫᱤᱱ ᱨᱮᱱ ᱨᱮᱱ ᱦᱟᱯᱮᱱ ᱫᱤᱱ ᱨᱮᱱ ᱠᱚᱼᱼ ᱦᱮᱸᱥᱮ ᱵᱟᱹᱵᱩ ᱛᱟᱠᱚ ᱠᱚ ᱪᱮᱫ ᱞᱮᱠᱟ ᱠᱟᱛᱮ ᱠᱚ ᱵᱟᱧᱪᱟᱜᱼᱟ ᱪᱤᱠᱟᱹᱛᱮᱼᱼ ᱱᱤᱛᱚᱜ ᱪᱮᱫ ᱠᱚᱵᱚᱱ ᱠᱟᱹᱢᱤ ᱞᱮᱱᱠᱷᱟᱱ ᱟᱹᱰᱤ ᱱᱟᱯᱟᱭ ᱛᱮᱠᱚ ᱵᱟᱧᱪᱟᱜᱼᱟ ᱦᱮᱸᱥᱮ ᱾ ᱚᱱᱟ ᱤᱫᱤ ᱠᱟᱛᱮᱜ ᱢᱤᱫ ᱵᱟᱨ ᱠᱟᱛᱷᱟ ᱞᱟᱝ ᱜᱟᱞᱚᱡᱚᱜᱼᱟ ᱦᱮᱸ ᱥᱮ ᱾
ᱮᱠᱫᱚᱢ ᱮᱠᱫᱚᱢ ᱦᱳᱭ ᱾
ᱦᱮᱸ ᱦᱩᱸ, ᱛᱚ ᱜᱚᱝᱠᱮ ᱠᱟᱛᱷᱟ ᱫᱚ ᱦᱩᱭᱩᱜ ᱠᱟᱱᱟᱼᱼ ᱱᱚᱜᱼᱚᱭ ᱡᱮ ᱟᱵᱚ ᱫᱤᱱᱟᱹᱢ ᱫᱤᱱᱜ ᱜᱮᱼᱼ ᱮᱸ ᱢᱟᱱᱮ ᱟᱵᱚᱣᱟᱜ ᱡᱚᱞᱵᱟᱭᱩ ᱡᱟᱦᱟᱸ ᱪᱮᱛᱟᱱ ᱨᱮᱱᱟᱜ ᱤᱭᱟᱹ ᱠᱟᱱ ᱛᱟᱵᱚᱱᱟ ᱦᱮᱸ ᱥᱮ ᱾ ᱟᱹᱰᱤ ᱟᱹᱰᱤ ᱢᱟᱱᱮ ᱯᱟᱞᱴᱟᱜ ᱠᱟᱱᱟ ᱫᱤᱱ ᱼᱼ ᱫᱤᱱ ᱜᱮ ᱡᱮᱢᱚᱱ ᱞᱟᱦᱟ ᱩᱫᱽᱜᱟᱹᱨ ᱫᱤᱱ ᱫᱚ ᱩᱫᱽᱜᱟᱹᱨ ᱠᱟᱱ ᱛᱟᱸᱦᱮᱱ ᱦᱮᱸᱥᱮ ᱾
ᱦᱚᱭ ᱦᱚᱭ ᱾
ᱦᱮᱸ ᱞᱚᱞᱚ ᱫᱤᱱ ᱦᱚᱸ ᱚᱱᱠᱟ ᱞᱚᱞᱚ ᱠᱟᱱ ᱛᱟᱦᱮᱸᱫ, ᱨᱟᱵᱟᱝ ᱫᱤᱱ ᱦᱚᱸᱛᱚ ᱚᱱᱠᱟ ᱜᱮ ᱨᱟᱵᱟᱝ ᱠᱟᱱ ᱛᱟᱦᱮᱸᱫ ᱾ ᱦᱮᱸᱥᱮ ᱦᱮᱸ ᱯᱷᱟᱹᱜᱩᱱ ᱵᱚᱸᱜᱟ ᱫᱚ ᱠᱩᱭᱞᱤ ᱠᱩᱭᱞᱤ ᱪᱮᱬᱮ ᱠᱚ ᱨᱟᱜ ᱟᱵᱚᱱ ᱠᱟᱱ ᱛᱟᱦᱮᱸᱫ ᱦᱮᱸ ᱥᱮ ᱾ ᱟᱨ ᱫᱟᱨᱮ ᱱᱟᱹᱲᱤᱼᱼ ᱛᱮ ᱦᱮᱸ ᱫᱟᱨᱮ ᱱᱟᱹᱲᱤ ᱠᱚ ᱟᱹᱰᱤ ᱪᱮᱦᱨᱟ ᱦᱟᱹᱨᱭᱟᱹᱲ ᱜᱮ ᱯᱮᱨᱮᱡᱚᱜ ᱠᱟᱱ ᱛᱟᱦᱮᱸᱫ, ᱟᱹᱰᱤ ᱪᱮᱦᱨᱟ ᱵᱟᱦᱟᱜ ᱠᱟᱱ ᱛᱟᱦᱮᱸᱫ ᱦᱮᱸ ᱥᱮ ᱾ ᱚᱱᱠᱟᱜᱮ ᱟᱨᱚ, ᱢᱟᱱᱮ ᱡᱚᱛᱚ ᱨᱚᱠᱚᱢ ᱡᱚᱛᱚᱣᱟᱜ ᱜᱮ ᱦᱮᱸᱥᱮᱼᱼ ᱟᱥᱟᱲ ᱥᱟᱱ ᱵᱚᱸᱜᱟ ᱫᱚ ᱟᱹᱰᱤ ᱪᱮᱦᱨᱟ ᱡᱤᱯᱤᱨ ᱡᱤᱯᱤᱨ ᱫᱟᱜ ᱟᱵᱚᱱ ᱠᱟᱱ ᱛᱟᱦᱮᱸᱫ ᱦᱮᱸ ᱥᱮ ᱟᱹᱰᱤ ᱢᱟᱱᱮᱼᱼ ᱚ ᱠᱷᱟᱱ ᱚᱠᱛᱚ ᱨᱮᱜᱮ, ᱟᱫᱚ ᱠᱤᱱᱛᱩ ᱱᱤᱛᱚᱜ ᱫᱚ ᱵᱟᱝ ᱦᱩᱭᱩᱜ ᱠᱟᱱᱟ ᱥᱮ ᱜᱚᱝᱠᱮ ᱚᱱᱠᱟ ᱫᱚ ᱦᱮᱸᱼᱼ
ᱵᱟᱝ ᱵᱟᱝ ᱾
ᱱᱤᱭᱟᱹ ᱠᱚ ᱠᱷᱟ ᱱᱤᱭᱟᱹ ᱠᱚᱫᱚᱼᱼ ᱟᱫᱚ ᱱᱤᱭᱟᱹ ᱠᱚᱫᱚ ᱤᱭᱟᱹ ᱠᱚ ᱠᱷᱟᱹᱛᱤᱨ ᱜᱮ ᱦᱩᱭᱩᱜ ᱠᱟᱱᱟ, ᱡᱟᱦᱟᱸ ᱫᱚ ᱦᱩᱭᱩᱜ ᱠᱟᱱᱟ ᱟᱵᱚ ᱱᱚᱜᱼᱚᱭᱼᱼ ᱮ ᱥᱩᱱᱩᱢᱟᱱ ᱜᱟᱹᱰᱤ ᱵᱚᱱ ᱪᱟ ᱪᱟᱞᱩᱭ ᱦᱮᱸ ᱥᱮ ᱚᱱᱟ ᱵᱟᱹᱜᱤ ᱠᱟᱛᱮ ᱦᱟᱱᱟ ᱱᱤᱭᱟᱹ ᱵᱚᱱ ᱪᱟᱹᱞᱩᱭᱮᱫᱟ ᱛᱚ ᱦᱟᱱᱟ ᱱᱤᱭᱟᱹ ᱫᱷᱩᱣᱟᱹ ᱠᱚ ᱩᱰᱩᱠᱚᱜ ᱠᱟᱱᱟ ᱚᱱᱠᱟᱱᱟᱜ ᱜᱮ ᱟᱹᱰᱤ ᱠᱤᱪᱷᱩ ᱦᱩᱭᱩᱜ ᱠᱟᱱᱟ ᱦᱮᱸᱥᱮ᱾
ᱦᱳᱭ ᱦᱳᱭ᱾
ᱟᱫᱚ ᱚᱱᱟ ᱠᱚ ᱚᱱᱟ ᱠᱚᱢᱟ ᱠᱟᱱ ᱜᱮ ᱦᱮᱸᱥᱮ ᱟᱫᱚ ᱡᱮᱢᱚᱱ ᱥᱩᱱᱩᱢ ᱠᱚᱵᱚᱱ ᱤᱭᱟᱹ ᱥᱩᱱᱩᱢ ᱠᱚᱵᱚᱱ ᱪᱟᱹᱩ ᱤᱭᱟᱹᱭᱫᱟ ᱥᱮ, ᱥᱮ ᱦᱟᱱᱮ ᱵᱟᱦᱨᱮ ᱫᱤᱥᱚᱢ ᱠᱷᱚᱱ ᱵᱚᱱ ᱚᱱᱟ ᱯᱮᱴᱨᱳᱞ ᱥᱩᱱᱩᱢ ᱵᱚᱱ ᱟᱹᱜᱩᱭᱮᱫᱟ ᱟᱨ ᱜᱟᱹᱰᱤ ᱵᱚᱱ ᱪᱟᱹᱞᱩᱭᱮᱫᱟ ᱦᱮᱸ ᱥᱮ, ᱚᱱᱟ ᱠᱚ ᱥᱩᱱᱩᱢ ᱫᱚ ᱜᱚᱢᱠᱮ ᱢᱟᱱᱮ ᱥᱩᱫᱩᱜ ᱢᱮᱱᱟᱜᱼᱟ ᱟᱨ ᱢᱟᱱᱮ ᱡᱟᱦᱟᱸ ᱢᱮᱱᱟᱜᱼᱟ ᱚᱱᱟ ᱫᱚ ᱢᱤᱫ ᱫᱤᱱ ᱵᱟᱝ ᱢᱤᱫ ᱫᱤᱱ ᱫᱚ ᱪᱟᱵᱟᱜ ᱜᱮᱭᱟ ᱦᱮᱸ ᱥᱮ ᱚᱱᱟ ᱠᱚ ᱚᱱᱟ ᱠᱚᱣᱟᱜ ᱤᱭᱟᱹ ᱫᱚ ᱦᱮᱸ ᱥᱮ ᱚᱱᱟ ᱫᱚ ᱜᱚᱝᱠᱮ ᱪᱟᱜ ᱦᱮᱸ ᱦᱮᱸ ᱦᱮᱸ, ᱛᱟᱨᱯᱚᱨ ᱟᱵᱟᱨ ᱡᱮᱢᱚᱱ ᱠᱚᱭᱞᱟ ᱢᱮᱱᱟᱜ ᱛᱟᱵᱚᱱᱟ ᱠᱚᱭᱞᱟ ᱛᱮᱵᱚᱱ ᱦᱟᱱᱮ ᱤᱭᱟᱹ ᱠᱚᱵᱚᱱ ᱡᱩᱛ ᱫᱟ ᱦᱮᱸᱥᱮ, ᱠᱟᱨᱮᱱᱴ ᱵᱚᱱ ᱡᱩᱛ ᱫᱟ ᱦᱮᱸᱥᱮ ᱛᱚ ᱡᱚᱠᱷᱚᱱ ᱠᱚᱭᱞᱟᱛᱮ ᱠᱟᱨᱮᱱᱴ ᱵᱚᱱ ᱡᱩᱛ ᱫᱟ ᱚᱱᱟ ᱠᱚᱭᱞᱟ ᱦᱚᱸ ᱛᱚ ᱟᱫᱚ ᱵᱟᱹᱱᱩᱜ ᱛᱟᱵᱚᱱᱟ ᱵᱮᱥᱤ ᱫᱚ ᱦᱮᱸ ᱚᱱᱟ ᱠᱚᱦᱚᱸ ᱪᱟᱵᱟᱜ ᱛᱟᱵᱚᱱᱟ ᱦᱮᱸ ᱥᱮ ᱵᱟᱝ,
ᱦᱳᱭ ᱦᱳᱭ᱾
ᱛᱚ ᱦᱮᱸ ᱛᱚ ᱜᱚᱝᱠᱮ ᱱᱚᱜ ᱱᱚᱝᱠᱟ ᱱᱟᱜ ᱡᱟᱦᱟᱸ ᱡᱤᱱᱤᱥ ᱠᱚ ᱢᱮᱱᱟᱜ ᱛᱟᱵᱚᱱᱟ ᱦᱮᱸ ᱥᱮ, ᱡᱟᱦᱟᱸ ᱡᱤᱱᱤᱥ ᱦᱟᱯᱮᱱ ᱫᱤᱱ ᱨᱮ ᱦᱮᱸᱥᱮ ᱟᱵᱚ ᱠᱚ ᱢᱟᱱᱮ ᱢᱟᱱᱮ ᱦᱟᱯᱮᱱ ᱫᱤᱱ ᱨᱮ ᱟᱨᱚ ᱦᱟᱸᱜ ᱞᱟᱜᱟᱣ ᱵᱚᱱᱟ ᱦᱮᱸᱥᱮ, ᱦᱮᱸ ᱥᱮ ᱟᱫᱚ ᱡᱚᱠᱷᱚᱱ ᱦᱮᱸ ᱟᱫᱚ ᱡᱚᱠᱷᱚᱱ ᱦᱮᱸ ᱦᱮᱸ, ᱟᱫᱚ ᱡᱚᱠᱷᱚᱱ ᱦᱟᱯᱮᱱ ᱫᱤᱱ ᱨᱮ ᱟᱨᱚ ᱞᱟᱜᱟᱣ ᱟᱵᱚᱱᱟ ᱛᱚ ᱚᱱᱟ ᱠᱚ ᱢᱟᱱᱮ ᱪᱮᱫ ᱞᱮᱠᱟ ᱪᱤᱠᱟᱹ ᱞᱮᱱᱠᱷᱟᱱ ᱵᱚᱱ ᱱᱤᱛᱚᱜ ᱦᱟᱸᱜ ᱟᱨᱠᱤ ᱡᱮ ᱢᱟᱱᱮ ᱦᱟᱯᱮᱱ ᱫᱤᱱ ᱨᱮᱦᱚᱸ ᱵᱟᱧᱪᱟᱣ ᱛᱟᱦᱮᱱ ᱛᱟᱵᱚᱱᱟ ᱦᱮᱸᱥᱮ ᱟᱨ ᱠᱟᱹᱴᱤᱡ ᱠᱟᱹᱴᱤᱡ ᱵᱚᱱ ᱞᱟᱹᱠᱛᱤ ᱨᱮᱦᱚᱸ ᱵᱚᱱ ᱞᱟᱜᱟᱣᱟ ᱦᱮᱸᱥᱮ ᱟᱨ ᱦᱟᱯᱮᱱ ᱫᱤᱱ ᱨᱮᱦᱚᱸ ᱟᱵᱚᱨᱮᱱ ᱦᱟᱯᱨᱮᱱ ᱟᱵᱚᱨᱮᱱ ᱢᱟᱱᱮ ᱵᱟᱹᱵᱩ ᱢᱟᱹᱭ ᱛᱟᱠᱚ ᱠᱚ ᱞᱟᱹᱠᱛᱤ ᱨᱮᱠᱚ ᱞᱟᱜᱟᱣ ᱫᱟᱲᱮᱭᱟᱜᱼᱟ᱾
ᱟᱪᱪᱷᱟ ᱟᱪᱪᱷᱟ᱾
ᱦᱮᱸ ᱟᱹᱰᱤ ᱜᱮ ᱦᱟᱸᱜ ᱫᱟᱢᱟᱱ ᱠᱟᱛᱷᱟ ᱜᱮᱵᱤᱱ ᱞᱟᱹᱭ ᱠᱟᱜ-ᱟ, ᱱᱚᱜ-ᱚᱭ ᱡᱟᱦᱟᱸ ᱡᱩᱜᱽ ᱵᱚᱫᱚᱞᱚᱜ ᱠᱟᱱᱟ ᱥᱟᱶᱛᱮ ᱥᱟᱱᱟᱢᱟᱜ ᱜᱮ ᱵᱚᱫᱚᱞᱚᱜ ᱠᱟᱱᱟ᱾ ᱡᱟᱦᱟᱸ ᱞᱮᱠᱟ ᱫᱚ ᱱᱚᱜ-ᱚ ᱱᱚᱝᱠᱟ ᱵᱤᱱ ᱞᱟᱹᱭ ᱠᱮᱫ ᱟᱵᱚᱦᱟᱣᱟ ᱠᱚ ᱥᱮ ᱟᱨᱚ ᱟᱭᱢᱟ ᱜᱟᱱ ᱜᱮ, ᱯᱟᱹᱦᱤᱞ ᱚᱠᱛᱚ ᱫᱚ ᱦᱟᱸᱜ ᱟᱹᱞᱤᱧ ᱦᱚᱸ ᱚᱱᱠᱟᱞᱤᱧ ᱟᱸᱡᱚᱢ ᱵᱟᱲᱟ ᱠᱟᱜ-ᱟ᱾ ᱟᱥᱟᱲ ᱵᱚᱸᱜᱟ ᱱᱤᱛᱚᱜ ᱛᱮᱫᱚ ᱦᱟᱸᱜ ᱡᱟᱹᱱᱤᱡ ᱠᱚ ᱨᱚᱦᱚᱭ ᱪᱟᱵᱟ ᱵᱟᱲᱟᱜ ᱠᱟᱱ ᱛᱟᱦᱮᱸᱫ ᱩᱱᱚᱠ ᱛᱚ ᱫᱚ ᱟᱨ ᱱᱮᱛᱟᱨ ᱢᱟ ᱱᱤᱛᱚᱜ ᱦᱚᱸ ᱱᱩᱱᱟᱹᱜ ᱜᱟᱱ ᱚᱠ ᱛᱚ ᱯᱚᱞᱚᱢᱚᱜ ᱠᱟᱱ ᱨᱮᱦᱚᱸ ᱫᱟᱜ ᱡᱟᱹᱲᱤ ᱨᱮᱱᱟᱜ ᱴᱷᱤᱠ ᱴᱷᱤᱠᱟᱹᱱ ᱵᱟᱹᱱᱩᱜᱼᱟ᱾ ᱛᱟᱦᱚᱞᱮ ᱱᱚᱣᱟ ᱫᱚ ᱢᱮᱱ ᱜᱟᱱᱚᱜ-ᱟ ᱚᱛᱤᱨᱤᱠᱛ ᱛᱚ ᱟᱵᱚ ᱡᱟᱦᱟᱸ ᱱᱚᱜ-ᱚ ᱱᱚᱣᱟ ᱫᱩᱥᱚᱱ ᱠᱚ ᱦᱩᱭ ᱵᱟᱲᱟᱜ ᱠᱟᱱ ᱱᱚᱜ-ᱚ ᱱᱚᱣᱟ ᱠᱷᱟᱹᱛᱤᱨ ᱜᱮ ᱟᱨᱠᱤ ᱟᱵᱚᱣᱟᱜ ᱫᱚ ᱚᱱᱟ ᱞᱟᱭᱚᱝ ᱫᱚ ᱦᱟᱸᱜ ᱵᱟᱹᱲᱤᱡᱚᱜ ᱠᱟᱱ ᱛᱟᱵᱚᱱᱟ ᱥᱮ ᱢᱟᱱᱮ ᱵᱟᱭᱩᱢᱚᱱᱰᱚᱞ ᱴᱟᱜ ᱵᱟᱹᱲᱤᱡᱚᱜ ᱠᱟᱱ ᱠᱷᱟᱹᱛᱤᱨ ᱱᱚᱜ-ᱚ ᱱᱚᱣᱟ ᱠᱚ ᱴᱟᱭᱤᱢ ᱨᱮ ᱵᱟᱝ ᱦᱩᱭᱩᱜ ᱠᱟᱱᱟ ᱞᱟᱦᱟᱜ ᱠᱟᱱᱟ ᱥᱮ ᱛᱟᱭᱚᱢᱚᱜ ᱠᱟᱱᱟ ᱩᱫᱽᱜᱟᱹᱨ ᱫᱤᱱ ᱦᱚᱸ ᱡᱟᱹᱥᱛᱤ ᱩᱫᱽᱜᱟᱹᱨ ᱠᱟᱱᱟ ᱨᱟᱵᱟᱝ ᱫᱤᱱ ᱦᱚᱸ ᱡᱟᱹᱥᱛᱤ ᱨᱟᱵᱟᱝ ᱠᱟᱱᱟ ᱱᱚᱜ-ᱚ ᱱᱚᱝᱠᱟ, ᱠᱟᱱᱟ ᱛᱟᱦᱚᱞᱮ ᱱᱚᱜ-ᱚ ᱱᱚᱣᱟ ᱠᱚ ᱴᱷᱤᱠ ᱫᱚᱦᱚ ᱢᱟ ᱟᱹᱰᱤ ᱞᱟᱹᱠᱛᱤ ᱞᱟᱹᱠᱛᱤᱭᱟᱱ ᱡᱤᱱᱤᱥ ᱠᱟᱱ ᱜᱮ ᱱᱚᱣᱟ ᱦᱚ ᱡᱩᱫᱤ ᱱᱤᱛᱚᱜ ᱵᱟᱵᱚᱱ ᱴᱷᱤᱠ ᱫᱚᱦᱚᱭᱟ ᱦᱟᱯᱮᱱ ᱫᱤᱱ ᱨᱮ ᱪᱮᱫ ᱛᱤᱱᱟᱹᱜ ᱢᱟᱨᱟᱝ ᱜᱮᱦᱟᱸᱜ ᱪᱮᱫ ᱪᱤᱠᱟᱹᱜᱼᱟ ᱚᱦᱚᱵᱤᱱ ᱞᱟᱹᱭ ᱠᱮᱭᱟ᱾
ᱦᱳᱭ ᱦᱳᱭ ᱦᱳᱭ ᱦᱮᱸ ᱛᱚ ᱜᱚᱢᱠᱮ ᱟᱹᱰᱤ ᱪᱮᱨᱦᱟ ᱵᱤᱱ ᱞᱟᱹᱭ ᱠᱮᱫᱟ ᱦᱮᱸ ᱥᱮ, ᱟᱸᱡᱚ-ᱟ ᱦᱮᱸ᱾ ᱟᱫᱚ ᱜᱚᱝᱠᱮ ᱱᱚᱜ-ᱚᱭ ᱡᱮ ᱱᱤᱭᱟᱹ ᱠᱚ ᱱᱤᱭᱟᱹ ᱠᱚ ᱪᱟᱵᱟ ᱞᱟᱹᱜᱤᱫ ᱜᱚᱝᱠᱮ ᱱᱚᱜᱼᱚᱭ ᱡᱮ ᱟᱵᱚᱣᱟᱜ ᱦᱩᱭᱩᱜ ᱠᱟᱱᱟ ᱱᱤᱝᱠᱟᱹ ᱦᱮᱸᱥᱮ ᱱᱤᱭᱟᱹ ᱠᱚ ᱪᱟᱵᱟ ᱞᱟᱹᱜᱤᱫ ᱦᱚᱸ ᱦᱮᱸ ᱥᱮ ᱟᱨ ᱦᱟᱯᱮᱱ ᱫᱤᱱ ᱨᱮᱱ ᱟᱵᱚᱨᱮᱱ ᱤᱭᱟᱹ ᱠᱚᱦᱚᱸ ᱡᱟᱦᱟᱸ ᱛᱮ ᱵᱷᱟᱹᱜᱤ ᱛᱮᱠᱚ ᱛᱟᱦᱮᱸ ᱫᱟᱲᱮᱭᱟᱜ ᱢᱟ ᱦᱮᱸ ᱥᱮ ᱛᱚ ᱚᱱᱟ ᱠᱚ ᱞᱟᱹᱜᱤᱫ ᱛᱮ ᱦᱮᱸ ᱥᱮ᱾ ᱟᱵᱚ ᱫᱚ ᱢᱟᱱᱮ ᱡᱟᱦᱟᱸ ᱠᱚ ᱡᱟᱦᱟᱸᱛᱮ ᱱᱤᱭᱟᱹ ᱠᱚ ᱵᱟᱝ ᱦᱩᱭᱩᱜ ᱢᱟ ᱚᱝᱠᱟᱱᱟᱜ ᱮᱸ ᱡᱟᱦᱟᱸ ᱤᱭᱟᱹ ᱚᱝᱠᱟᱱᱟᱜ ᱵᱤᱠᱚᱞᱯᱚ ᱜᱮᱵᱚᱱ ᱮᱻ ᱞᱟᱜᱟᱣᱟ ᱠᱟᱹᱢᱤ ᱨᱮ ᱦᱮᱸᱥᱮ᱾ ᱡᱮᱢᱚᱱ ᱜᱚᱝᱠᱮ ᱦᱮᱸ, ᱡᱮᱢᱚᱱ ᱜᱚᱝᱠᱮ ᱚᱱᱟ ᱯᱮᱴᱨᱳᱞ ᱫᱟᱜ ᱫᱩᱞ ᱜᱟᱰᱤ ᱵᱚᱫᱚᱞ ᱛᱮ ᱦᱮᱸ ᱥᱮ ᱯᱮᱴᱨᱳᱞ ᱫᱩᱞ ᱵᱚᱫᱚᱞ ᱛᱚ, ᱚᱱᱟ ᱡᱟᱦᱟᱸ ᱜᱟᱹᱰᱤ ᱵᱚᱱ ᱞᱟᱜᱟᱭᱫᱟ ᱚᱱᱟ ᱵᱚᱫᱚᱞᱛᱮ ᱦᱟᱱᱮ ᱡᱟᱦᱟᱸ ᱮᱸᱻ ᱵᱮᱴᱟᱨᱤ ᱛᱮ ᱪᱟᱞᱟᱜ ᱠᱟᱱᱟ ᱚᱝᱠᱟᱱᱟᱜ ᱜᱟᱰᱤ ᱵᱚᱱ ᱤᱭᱟᱹᱭᱟ ᱦᱮᱸ ᱦᱮᱸ ᱦᱩᱸ, ᱦᱩᱸ ᱦᱩᱸ ᱛᱟᱯᱚᱨ ᱚᱝᱠᱟ ᱜᱮ ᱡᱮᱢᱚᱱ, ᱡᱮᱢᱚᱱ ᱜᱚᱝᱠᱮ ᱚᱱᱮ ᱠᱟᱨᱮᱱ ᱵᱚᱱ ᱡᱩᱛᱫᱟ ᱚᱱᱟ ᱠᱚᱭᱞᱟ ᱠᱚᱛᱮ ᱦᱮᱸ ᱥᱮ᱾ ᱟᱫᱚ ᱠᱚᱭᱞᱟ ᱠᱚᱛᱮ ᱵᱟᱝ ᱠᱟᱛᱮᱫ ᱜᱚᱢᱠᱮ ᱡᱟᱦᱟᱸ ᱟᱵᱚ ᱵᱮᱲᱟ ᱟᱵᱚ ᱢᱟᱱᱮ ᱦᱟᱱᱮ ᱪᱟᱸ, ᱪᱟᱸ, ᱪᱟᱸᱫᱚ ᱵᱚᱸᱜᱟ ᱡᱟᱦᱟᱸᱭ ᱢᱟᱱᱮ ᱪᱮᱛᱟᱱ ᱠᱷᱚᱡ ᱵᱮᱲᱟᱭ ᱮᱢᱟ ᱵᱚᱱ ᱠᱟᱱᱟ ᱦᱳᱭ, ᱦᱮᱸ ᱡᱟᱦᱟᱸᱭ ᱮᱢᱟᱵᱚᱱ ᱠᱟᱱᱟ ᱦᱮᱸ ᱦᱮᱸ ᱚᱱᱟᱛᱮ ᱚᱱᱟᱛᱮ ᱟᱹᱰᱤ ᱱᱟᱯᱟᱭ ᱛᱮᱵᱚᱱ ᱡᱩᱛ ᱫᱟᱲᱮᱭᱟᱜ-ᱟ ᱟᱵᱚ᱾ ᱟᱵᱚ ᱫᱤᱱᱟᱹᱢ ᱦᱤᱞᱳᱜ ᱡᱩᱞ ᱞᱟᱹᱜᱤᱫ ᱦᱮᱸ, ᱚᱱᱟ ᱥᱟᱶ ᱦᱳᱭ ᱦᱳᱭ ᱫᱟᱜ ᱛᱮᱦᱚᱸ ᱟᱵᱟᱨ ᱜᱚᱝᱠᱮ ᱟᱵᱟᱨ ᱦᱚᱭ ᱛᱮᱦᱚᱸ ᱵᱚᱱ ᱡᱩᱛ ᱫᱟᱲᱮᱭᱟᱜ-ᱟ ᱦᱮᱸᱥ
ᱮᱠᱫᱚᱢ ᱮᱠᱫᱚᱢ᱾
ᱤᱭᱟᱹ ᱟᱹᱰᱤ ᱨᱚᱠᱚᱢ ᱢᱮᱱᱟᱜ-ᱟ ᱡᱟᱦᱟᱸᱛᱮ ᱟᱵᱚ ᱵᱚᱱ ᱡᱩᱛ ᱫᱟᱲᱮᱭᱟᱜ-ᱟ ᱟᱨ ᱟᱵᱚ ᱱᱟᱯᱟᱭ ᱛᱮᱵᱚᱱ ᱛᱟᱦᱮᱸ ᱫᱟᱲᱮᱭᱟᱜ-ᱟ᱾
ᱦᱳᱭ ᱦᱳᱭ ᱚᱱᱟ ᱢᱟ ᱠᱟᱛᱷᱟ ᱠᱟᱱ ᱜᱮ᱾
ᱦᱩᱸ ᱦᱩᱸ᱾ ᱦᱮᱸ ᱟᱫᱚ ᱜᱚᱝᱠᱮ ᱱᱤᱭᱟᱹ ᱠᱚ ᱠᱷᱟᱛᱤᱨ ᱫᱚ ᱟᱨᱚ ᱱᱤᱝᱠᱟᱹᱜ ᱠᱟᱱᱟ ᱜᱚᱝᱠᱮ ᱦᱮᱸ ᱥᱮ᱾ ᱱᱤᱭᱟᱹ ᱠᱚ ᱡᱚᱠᱷᱚᱱ ᱵᱚᱱ ᱚᱝᱠᱟ ᱱᱤᱭᱟᱹ ᱠᱚ ᱡᱚᱠᱷᱚᱱ ᱵᱚᱱ ᱟᱵᱚᱱ ᱞᱟᱜᱟᱣᱫᱟ ᱜᱚᱝᱠᱮ ᱦᱮᱸ ᱥᱮ ᱟᱵᱚ ᱡᱮᱢᱚᱱ ᱟᱵᱚ ᱡᱚᱠᱷᱚᱱ ᱦᱟᱣᱟ ᱢᱮᱱᱟᱜ ᱛᱟᱵᱚᱱᱟ ᱦᱮᱸ ᱥᱮ᱾ ᱦᱚᱭ ᱦᱮᱸ, ᱦᱮᱸ ᱱᱤᱭᱟᱹ ᱦᱚᱭ ᱦᱚᱸ ᱢᱟᱱᱮ ᱢᱟᱱᱮ ᱠᱚᱢ ᱧᱚᱜ ᱠᱷᱚᱛᱤᱜ ᱠᱟᱱ ᱛᱟᱵᱚᱱᱟ ᱦᱮᱸ ᱥᱮ ᱚᱱᱟᱨᱮ ᱟᱵᱚᱣᱟᱜ ᱚᱱᱮ ᱚᱱᱟ ᱫᱷᱩᱣᱟᱹ ᱠᱚ ᱵᱟᱝ ᱢᱮᱥᱟᱜ ᱠᱟᱱᱟ ᱦᱮᱸ ᱥᱮ᱾ ᱟᱵᱚ ᱡᱟᱦᱟᱸ ᱥᱟᱸᱦᱮᱫ ᱵᱚᱱ ᱦᱟᱛᱟᱣᱫᱟ ᱚᱱᱟ ᱛᱟᱦᱞᱮ ᱚᱱᱟ ᱥᱟᱦᱮᱫ ᱠᱚᱨᱮ ᱵᱚᱞᱚᱜ ᱠᱟᱱ ᱛᱟᱵᱚᱱᱟ ᱥᱮ ᱛᱚ ᱚᱱᱠᱟᱱᱟᱜ ᱵᱟᱝ ᱦᱩᱭᱩᱜ-ᱟ ᱦᱮᱸ ᱥᱮ ᱦᱮᱸ ᱦᱮᱸ ᱦᱮᱸ᱾ ᱛᱟᱯᱚᱨ, ᱛᱟᱯᱚᱨ ᱡᱟᱦᱟᱸ ᱡᱟᱦᱟᱸ ᱟᱵᱚ ᱱᱚᱜ-ᱚᱭ ᱤᱭᱟᱹ ᱠᱚ ᱢᱮᱱᱟᱜ-ᱟ ᱡᱤᱵᱟᱥᱥᱚ ᱡᱟᱞᱟᱱᱤ ᱡᱟᱦᱟᱸ ᱵᱷᱤᱛᱤᱨ ᱠᱚᱨᱮ ᱠᱷᱚᱱ ᱵᱚᱱ ᱞᱟ ᱩᱰᱩᱠᱫᱟ ᱡᱮᱢᱚᱱ ᱠᱚᱭᱞᱟ ᱠᱚ ᱦᱮᱸ ᱥᱮ ᱤᱭᱟᱹ ᱠᱚ ᱚᱱᱟ ᱠᱚ ᱠᱚᱢ ᱤᱭᱟᱹᱜ-ᱟ, ᱛᱟᱦᱞᱮ ᱦᱟᱯᱮᱱ ᱫᱤᱱ ᱨᱮ ᱡᱚᱠᱷᱚᱱ ᱟᱵᱚᱨᱮᱱ ᱮᱸ, ᱤᱭᱟᱹ ᱠᱚ ᱞᱟᱜᱽ ᱦᱟᱯᱮᱱ ᱫᱤᱱ ᱨᱮ ᱞᱟᱜᱟᱣ ᱠᱚᱣᱟ ᱦᱟᱸᱜ ᱟᱵᱚᱨᱮᱱ ᱛᱟᱭᱱᱚᱢ ᱠᱚᱨᱮᱱ ᱦᱮᱸ ᱥᱮ᱾
ᱦᱳᱭ ᱦᱳᱭ ᱛᱟᱦᱞᱮ ᱩᱱ ᱚᱠᱛᱚ ᱫᱚ ᱦᱟᱸᱜ ᱦᱮᱸ ᱚᱱᱟ ᱠᱚᱨᱮᱱᱟᱜ ᱮᱴᱠᱮᱴᱚᱬᱮ ᱫᱚ ᱦᱟᱸᱜ ᱵᱟᱭ ᱥᱤᱨᱡᱟᱹᱣᱟᱠᱚᱣᱟ᱾ ᱥᱮ ᱟᱵᱚᱣᱟᱜ ᱱᱚᱜ-ᱚ ᱱᱚᱣᱟ ᱡᱟᱦᱟᱸ ᱫᱷᱩᱶᱟᱹ ᱠᱚ ᱠᱚᱢ ᱞᱮᱱ ᱠᱷᱟᱱ ᱢᱤᱫᱴᱟᱱ ᱵᱟᱭᱩ ᱫᱩᱥᱚᱱ ᱦᱚᱸ ᱠᱚᱢᱚᱜ-ᱟ ᱥᱮ ᱜᱚᱴᱟ ᱫᱩᱱᱭᱟᱹ ᱜᱮ ᱦᱟᱸᱜ ᱢᱤᱫᱴᱟᱱ ᱟᱹᱰᱤ ᱪᱮᱦᱨᱟ ᱞᱤᱞᱤ ᱵᱤᱪᱤ ᱦᱟᱹᱲᱭᱟᱹᱨ ᱫᱷᱟᱹᱨᱛᱤ ᱧᱮᱞ ᱧᱟᱢᱚᱜ-ᱟ᱾ ᱥᱮ ᱪᱤᱲᱤ ᱪᱤᱯᱩ, ᱪᱮᱬᱮ ᱪᱤᱯᱨᱩ ᱠᱚᱣᱟᱜ ᱦᱚᱸ ᱚᱱᱠᱟ ᱠᱷᱚᱛᱤ ᱵᱟᱝ ᱦᱩᱭᱩᱜ-ᱟ ᱡᱟᱦᱟᱸ ᱫᱚ ᱩᱱᱠᱩ ᱦᱚᱸ ᱟᱹᱰᱤᱼᱼ ᱡᱤᱭᱟᱹᱲ ᱥᱟᱺᱦᱤᱡ ᱵᱟᱧᱪᱟᱣ ᱛᱟᱦᱮᱸ ᱨᱮᱱᱟᱜ ᱠᱚ ᱥᱮ ᱵᱟᱧᱪᱟᱣ ᱠᱚ ᱛᱟᱦᱮᱸ ᱫᱟᱲᱮᱭᱟᱜ-ᱟ᱾ ᱚᱱᱟ ᱠᱚ ᱠᱷᱟᱛᱤᱨ ᱜᱮᱥᱮ ᱟᱭᱢᱟ ᱜᱟᱱ ᱱᱚᱜ-ᱚᱭ ᱧᱮᱞᱚᱜᱚᱜ ᱠᱟᱱ ᱫᱟᱨᱮ ᱠᱚᱦᱚᱸ ᱜᱩᱡᱩᱜ ᱠᱟᱱᱟ᱾ ᱥᱮ ᱚᱱᱠᱟ ᱪᱮᱬᱮ ᱪᱤᱯᱲᱩ ᱦᱚᱸᱠᱚ ᱜᱩᱡᱩᱜ ᱠᱟᱱᱟ ᱢᱮᱱᱠᱷᱟᱱ ᱚᱱᱟ ᱠᱚ ᱡᱩᱫᱤ ᱟᱵᱚ ᱵᱚᱱ ᱴᱷᱤᱠ ᱴᱷᱟᱠ ᱵᱚᱱ ᱠᱚᱨᱟᱣ ᱤᱫᱤ ᱫᱟᱲᱮᱭᱟᱜ-ᱟ, ᱚᱱᱟ ᱠᱚᱵᱚᱱ ᱱᱤᱭᱚᱱᱛᱨᱚᱱ ᱤᱫᱤ ᱫᱟᱲᱮᱭᱟᱜᱼᱟ ᱛᱟᱦᱞᱮ ᱟᱹᱰᱤᱜᱮ ᱱᱟᱯᱟᱭᱚᱜ-ᱟ᱾
ᱦᱩᱸ ᱦᱩᱸ ᱟᱨ ᱜᱚᱝᱠᱮ ᱱᱚᱜ ᱧᱮᱞ ᱫᱟᱵᱤᱱ ᱥᱮ᱾ ᱱᱚᱜ-ᱚᱭ ᱡᱮ ᱦᱚᱸᱜ ᱢᱟᱱᱮ ᱟᱵᱚ ᱡᱮ ᱵᱟᱦᱨᱮ ᱠᱷᱚᱱ ᱫᱚ ᱱᱚᱜ-ᱚᱭ ᱥᱩᱱᱩᱢ ᱠᱚᱵᱚᱱ ᱟᱹᱜᱩᱭᱫᱟ ᱦᱟᱛ ᱦᱟᱛᱟᱣ ᱫᱟᱵᱚᱱ, ᱢᱟᱱᱮ ᱵᱟᱦᱨᱮ ᱫᱤᱥᱚᱢ ᱠᱷᱚᱱ ᱜᱚᱢᱠᱮ ᱦᱮᱸᱥᱮ, ᱛᱟᱯᱚᱨ ᱜᱮᱥ ᱵᱚᱱ ᱦᱟᱛᱟᱣ ᱫᱟ ᱡᱟᱦᱟᱸ, ᱦᱮᱸ ᱛᱚ ᱚᱱᱟ ᱜᱮᱥ ᱠᱚ ᱟᱨ ᱤᱭᱟᱹ ᱠᱚ, ᱛᱚᱠᱷᱚᱱ ᱟᱹᱰᱤ ᱩᱛᱟᱹᱨ ᱠᱟᱹᱣᱰᱤ ᱵᱚᱱ ᱞᱟᱜᱟᱣ ᱫᱟ, ᱡᱟᱦᱟᱸ ᱟᱵᱚ ᱥᱟᱱᱟᱢ ᱮᱱ ᱨᱮᱸᱜᱮᱡ ᱦᱚᱲᱟᱜ ᱯᱟᱭᱥᱟ ᱠᱚ, ᱤᱭᱟᱹ ᱵᱚᱱ ᱮᱢᱟ ᱠᱟᱱᱟ ᱦᱮᱸ ᱛᱚ ᱚᱱᱟ ᱠᱚ ᱠᱟᱹᱴᱤᱡ ᱵᱟᱧᱪᱟᱜ ᱛᱟᱵᱚᱱᱟ, ᱜᱚᱢᱠᱮ ᱦᱮᱸ ᱥᱮ ᱵᱟᱝ ᱦᱮᱸ? ᱛᱚ ᱢᱟᱱᱮ ᱚᱱᱟ ᱠᱟᱹᱣᱰᱤ ᱡᱚᱠᱷᱚᱱ ᱵᱟᱧᱪᱟᱜ ᱛᱟᱵᱚᱱᱟ, ᱟᱵᱚ ᱟᱵᱚ ᱦᱟᱯᱚᱱ ᱫᱤᱱ ᱨᱮ, ᱦᱟᱱᱟ ᱱᱩᱱᱟᱹᱜ ᱦᱟᱱᱟ ᱦᱩᱱᱟᱹᱨᱼᱼ ᱠᱟᱢᱤ ᱨᱮᱵᱚᱱ ᱞᱟᱜᱟᱣ ᱫᱟᱲᱮᱭᱟᱜᱼᱟ ᱦᱮᱸ ᱥᱮ?
ᱦᱳᱭ, ᱦᱳᱭ᱾
ᱛᱟᱯᱚᱨ ᱜᱚᱢᱠᱮ ᱦᱮᱸ, ᱟᱨ ᱜᱚᱢᱠᱮ ᱡᱚᱠᱷᱚᱱ ᱚᱱᱮ ᱵᱤᱱ ᱞᱟᱹᱭ ᱠᱮᱫ ᱞᱮᱠᱟ ᱡᱮ ᱡᱟᱦᱟᱸ ᱵᱮᱲᱟ ᱠᱷᱚᱱ, ᱵᱮᱲᱟ ᱟᱦᱞᱟᱛᱮ ᱡᱟᱦᱟᱸ ᱠᱟᱨᱮᱱᱴ ᱵᱚᱱ ᱡᱩᱛᱟ ᱦᱮᱸᱥᱮᱼᱼ ᱟᱵᱟᱨ ᱡᱟᱦᱟᱸ ᱦᱚᱭ ᱛᱮᱵᱚᱱ ᱡᱩᱛᱟ, ᱦᱮᱸ ᱥᱮ ᱟᱵᱚ ᱦᱮᱸ ᱥᱮ ᱫᱟᱜ ᱛᱮ ᱦᱮᱸ, ᱛᱚ ᱱᱚᱜᱼ ᱤᱝ ᱠᱟᱱᱟ ᱡᱚᱠᱷᱚᱱ ᱡᱚᱠᱷᱚᱱ ᱱᱟ ᱱᱚᱛᱩᱱ ᱢᱟᱱᱮ, ᱱᱟᱣᱟ ᱱᱟᱣᱟᱱᱟᱜ ᱟᱨᱠᱤ ᱟᱨᱚ ᱵᱚᱱ ᱡᱩᱛᱩᱜ ᱡᱩᱛᱟ, ᱚᱱᱟ ᱫᱟᱜ ᱫᱟᱜ ᱛᱮ ᱡᱚᱠᱷᱚᱱ ᱵᱚᱱ ᱡᱩᱛᱟ, ᱡᱮ ᱠᱟᱨᱮᱱᱴ ᱡᱩᱛ ᱨᱮᱱᱟᱜ ᱛᱚᱠᱷᱚᱱ ᱚᱸᱰᱮ ᱟᱨᱠᱤ ᱟᱨᱚ ᱟᱹᱰᱤ ᱦᱚᱲ, ᱩᱛᱟᱹᱨ ᱦᱚᱲ ᱵᱚᱱ ᱞᱟᱜᱟᱜᱼᱟ ᱦᱮᱸᱥᱮ? ᱚᱸᱰᱮ ᱦᱚᱲ ᱵᱚᱱ ᱞᱟᱜᱟᱜᱼᱟ, ᱡᱟᱛᱮ ᱚᱱᱟ ᱦᱚᱸᱛᱚ ᱧᱮᱞ ᱵᱟᱲᱟ ᱞᱟᱜᱟᱣ ᱵᱚᱱᱟ, ᱥᱮ ᱛᱚ ᱚᱱᱟ ᱠᱚ ᱡᱟᱭᱜᱟ ᱨᱮ ᱛᱚ ᱦᱮᱸ ᱛᱟᱦᱚᱞᱮ ᱚᱱᱟ ᱠᱚ ᱡᱟᱭᱜᱟ ᱨᱮ, ᱡᱚᱠᱷᱚᱱ ᱟᱵᱚ ᱵᱚᱱ ᱠᱟᱹᱢᱤᱭᱟ, ᱛᱚᱠᱷᱚᱱ ᱟᱵᱚ ᱟᱵᱩᱣᱟᱜ ᱠᱟᱹᱢᱤ ᱨᱮᱱᱟᱜ ᱟᱨ ᱠᱤ ᱦᱚᱨ ᱢᱤᱫᱴᱟᱜ ᱩᱰᱩᱠᱚᱜᱼᱟ ᱦᱮᱸ ᱥᱮ, ᱚᱸᱰᱮ ᱠᱷᱚᱱ ᱟᱵᱚ ᱠᱟᱹᱣᱰᱤ ᱵᱚᱱ ᱧᱟᱢ ᱫᱟᱲᱮᱭᱟᱜᱼᱟ᱾ ᱚᱸᱰᱮ ᱠᱷᱚᱱ ᱠᱟᱹᱴᱤᱡ ᱨᱳᱡᱽᱜᱟᱨ ᱵᱚᱱ
ᱳᱵᱩᱠᱟ ᱦᱮᱸ᱾
ᱦᱮᱸ, ᱦᱮᱸ ᱨᱚᱡᱽᱜᱟᱨ ᱵᱚᱱ ᱩᱰᱩᱠᱟ, ᱛᱚ ᱱᱤᱝᱠᱟᱹ ᱱᱤᱝᱠᱟᱹᱱᱟᱜ, ᱟᱹᱰᱤ ᱩᱛᱟᱹᱨ ᱢᱟᱱᱮ ᱟᱵᱚᱣᱟᱜ ᱱᱟᱯᱟᱭ ᱜᱮ ᱦᱳᱭᱩᱜ ᱛᱟᱵᱩᱱᱟ ᱱᱤᱭᱟᱹ ᱠᱚᱵᱚᱱ ᱠᱚᱨᱟᱣ ᱞᱮᱠᱷᱟᱱ᱾
ᱮᱠᱫᱚᱢ ᱮᱠᱫᱚᱢ, ᱥᱮ ᱜᱷᱟᱨᱚᱸᱡᱽ ᱥᱚᱝᱥᱟᱨ ᱦᱚᱸ ᱟᱭᱢᱟ ᱜᱟᱱ ᱟᱹᱰᱤ ᱜᱮ, ᱱᱟᱯᱟᱭ ᱛᱮ ᱪᱟᱞᱟᱜ ᱛᱟᱵᱚᱱᱟ᱾
ᱦᱮᱸ,
ᱦᱩᱸ,
ᱟᱹᱰᱤ, ᱟᱹᱰᱤ, ᱤᱭᱟᱹ
ᱟᱨ ᱥᱩᱫᱩ ᱚᱱᱟ ᱠᱚᱛᱮ ᱫᱚ, ᱢᱟᱱᱮ ᱥᱩᱫᱩ ᱪᱮᱜ ᱤᱧ ᱪᱮᱫᱞᱤᱧ ᱞᱟᱹᱭᱟ ᱢᱟᱱᱮ ᱚᱱᱟ ᱠᱚᱵᱚᱱ ᱠᱚᱨᱟᱣ ᱫᱟᱲᱮᱭᱟᱜ ᱠᱷᱟᱱ, ᱟᱵᱚ ᱥᱩᱫᱷᱩ ᱯᱚᱨᱤᱵᱮᱥ ᱨᱮᱱᱟᱜ ᱫᱚ ᱵᱷᱟᱹᱜᱮ᱾ ᱚᱱᱠᱟ ᱦᱚᱸᱛᱚ ᱦᱚᱸ ᱵᱟᱝ ᱠᱟᱱᱟ, ᱡᱮᱢᱚᱱ ᱯᱚᱨᱤᱵᱮᱥ ᱢᱟ ᱵᱷᱟᱜᱤᱜ ᱠᱟᱱ ᱛᱟᱵᱚᱱ ᱜᱮ, ᱚᱱᱟ ᱥᱟᱜ ᱯᱚᱭᱥᱟ ᱠᱚᱦᱚᱸ ᱠᱟᱹᱣᱰᱤ ᱠᱚᱦᱚᱸ, ᱟᱵᱚᱣᱟᱜ ᱡᱟᱦᱟᱸ ᱫᱤᱥᱚᱢ ᱨᱮᱱᱟᱜ ᱞᱟᱭ ᱵᱷᱟᱜᱮ ᱵᱟᱹᱲᱤᱡ ᱨᱮ ᱡᱟᱦᱟᱸ ᱵᱮᱣᱦᱟᱨᱚᱜ ᱠᱟᱱᱟ, ᱚᱱᱠᱟᱱᱟᱜ ᱠᱟᱹᱣᱰᱤ ᱚᱱᱟ ᱦᱚᱸ ᱟᱭᱢᱟ ᱜᱟᱱ ᱜᱮ ᱵᱟᱧᱪᱟᱜ ᱛᱟᱵᱚᱱᱟ ᱥᱮ, ᱥᱟᱱᱟᱢᱟᱜ ᱜᱮ ᱵᱟᱧᱪᱟᱜ ᱛᱟᱵᱚᱱᱟ, ᱥᱮ ᱦᱟᱯᱮᱱ ᱫᱤᱱ ᱨᱮᱱ ᱩᱱᱠᱟ ᱯᱨᱚᱡᱚᱱᱢᱚ ᱠᱚ ᱞᱟᱹᱜᱤᱫ ᱡᱟᱦᱟᱸ ᱫᱚ, ᱩᱱᱠᱩ ᱦᱚᱸ ᱢᱤᱫᱴᱟᱝ ᱱᱟᱹᱭ ᱛᱮ ᱱᱟᱯ ᱯᱟᱭ ᱛᱮ ᱢᱤᱫᱴᱟᱱ ᱡᱤᱭᱚᱱ ᱠᱷᱟᱸᱰᱟᱣ ᱨᱮᱱᱟᱜ, ᱠᱚ ᱥᱩᱵᱤᱫᱷᱟ ᱠᱚ ᱧᱟᱢᱟ ᱟᱨᱠᱤ᱾
ᱦᱮᱸ ᱦᱮᱸ ᱛᱚ ᱜᱚᱢᱠᱮ ᱱᱤᱭᱟᱹ ᱟᱹᱰᱤ ᱢᱚᱸᱡᱽ ᱠᱟᱛᱷᱟ ᱵᱤᱱ ᱞᱟᱹᱭ ᱠᱮᱫᱟ, ᱥᱟᱶᱛᱮ ᱜᱚᱝᱠᱮ ᱱᱤᱭᱟᱹ ᱡᱮ ᱱᱚᱜᱼᱚᱭ ᱛᱚ, ᱵᱩᱜᱤ ᱵᱟᱹᱲᱤᱡ ᱢᱟ ᱢᱮᱱᱟᱜ ᱜᱮ ᱦᱮᱸᱥᱮ ᱟ ᱜᱚᱝᱠᱮ ᱱᱤᱭᱟᱹ ᱠᱚ ᱱᱤᱭᱟᱹ ᱠᱚ ᱡᱩᱫᱤ ᱵᱚᱱ ᱞᱟᱹᱜᱩᱭᱟ, ᱦᱮᱸᱥᱮ ᱱᱤᱭᱟᱹ ᱠᱚ ᱡᱩᱫᱤ ᱵᱚᱱ ᱠᱟᱹᱢᱤ ᱨᱮᱵᱩᱱ ᱞᱟᱜᱟᱣᱟ, ᱜᱚᱝᱠᱮ ᱦᱮᱸᱥᱮ? ᱛᱚ ᱦᱮᱸ ᱟᱵᱚᱣᱟᱜ ᱠᱤᱪᱷᱩ, ᱮᱴᱠᱮᱴᱚᱬᱮ ᱦᱮᱡ ᱫᱟᱲᱮᱭᱟᱜᱼᱟ ᱦᱮᱸᱥᱮ᱾ ᱦᱮᱸ ᱥᱮ ᱠᱤᱱᱛᱩ ᱦᱤᱡᱩᱜ ᱨᱮᱦᱚᱸ, ᱮᱸᱴᱠᱮᱴᱬᱮ ᱦᱮᱸ ᱥᱟᱱᱟᱢ ᱨᱮᱜᱮ ᱛᱟᱦᱮᱱᱟ᱾ ᱠᱤᱱᱛᱩ ᱚᱱᱟ ᱠᱚ ᱢᱟᱱᱮ ᱯᱳᱭᱞᱳ ᱨᱮᱜᱮ, ᱚᱱᱟ ᱠᱚ ᱮᱴᱠᱮᱴᱚᱬᱮ ᱫᱚ ᱛᱟᱦᱮᱱᱟ, ᱡᱮᱢᱚᱱ ᱜᱚᱢᱠᱮ ᱡᱚᱠᱷᱚᱱ ᱯᱳᱭᱞᱳ ᱫᱷᱟᱣ ᱚᱱᱟ ᱠᱚᱵᱤᱱ ᱞᱟᱜᱟᱣ ᱞᱟᱹᱜᱤᱫᱚᱜᱼᱟ, ᱥᱮ ᱚᱱᱟ ᱠᱚ ᱡᱚᱠᱷᱚᱱ ᱵᱤᱱ ᱠᱚᱨᱟᱣ ᱞᱟᱹᱜᱤᱫᱚᱜᱼᱟ᱾ ᱛᱚᱠᱷᱚᱱ ᱫᱚ ᱟᱹᱰᱤ ᱟᱹᱰᱤ ᱢᱟᱱᱮ ᱰᱷᱮᱨ ᱧᱚᱜ ᱜᱮ, ᱠᱟᱹᱣᱰᱤ ᱞᱟᱜᱟᱜᱼᱟ ᱦᱮᱸ ᱥᱮ ᱦᱮᱸ᱾ ᱟᱨ ᱦᱮᱸ ᱠᱤᱱᱛᱩ ᱜᱚᱝᱠᱮ ᱠᱟᱹᱣᱰᱤ ᱢᱟ ᱞᱟᱜᱟᱜ ᱜᱮ, ᱠᱤᱱᱛᱩ ᱡᱚᱠᱷᱚᱱ ᱜᱚᱝᱠᱮ ᱦᱟᱯᱮᱱ ᱫᱤᱱ ᱨᱮ ᱡᱚᱠᱷᱚᱱ ᱟᱹᱵᱤᱱ ᱵᱤᱱ ᱤᱭᱟᱹᱭᱟ, ᱦᱮᱸᱥᱮ ᱡᱚᱠᱷᱚᱱ ᱚᱱᱟ ᱠᱟᱹᱢᱤᱨᱮ ᱞᱟᱜᱟᱜ ᱛᱟᱵᱤᱱᱟ ᱛᱚᱠᱷᱚᱱ ᱫᱚ ᱜᱚᱢᱠᱮ ᱚᱱᱟ ᱠᱟᱹᱣᱰᱤ ᱨᱮᱱᱟᱜ ᱡᱟᱦᱟᱸ ᱞᱟᱦᱟ ᱠᱟᱹᱣᱰᱤᱼᱼ ᱠᱷᱚᱨ ᱪᱚᱜ ᱠᱟᱱ ᱛᱟᱵᱮᱱ ᱛᱟᱦᱮᱸᱫ ᱚᱱᱠᱟ ᱫᱚ ᱟᱫᱚ ᱵᱟᱝ ᱠᱷᱚᱨᱪᱚᱜᱼᱟ ᱦᱩᱸ᱾ ᱛᱚ ᱱᱮᱜᱝᱠᱟᱱᱟᱜ ᱜᱚᱝᱠᱮ ᱟᱹᱰᱤ ᱨᱚᱠᱚᱢᱟᱜ ᱜᱮ ᱦᱮᱸ ᱵᱩᱜᱤ ᱵᱟᱹᱲᱤᱡ ᱫᱚ ᱢᱮᱱᱟᱜ ᱜᱮᱭᱟ ᱜᱚᱝᱠᱮ᱾
ᱵᱳᱜᱤ ᱵᱟᱹᱲᱤᱡ ᱫᱚ ᱛᱟᱦᱮᱱ ᱜᱮᱭᱟ ᱥᱟᱱᱟᱢ ᱡᱤᱱᱤᱥ ᱨᱮᱜᱮ ᱚᱱᱟ ᱠᱚ ᱫᱮᱭᱟ ᱠᱟᱛᱮᱫ ᱜᱮᱼᱼ ᱟᱵᱚᱣᱟᱜ ᱡᱤᱭᱚᱱ ᱞᱟᱹᱣᱠᱟᱹ ᱢᱟᱵᱚᱱ ᱪᱟᱞᱟᱣᱮᱫ ᱠᱟᱱ ᱥᱮ ᱜᱷᱟᱨᱚᱸᱡᱽ ᱞᱟᱹᱣᱼᱼ ᱫᱚ ᱵᱚᱱ ᱞᱟᱜᱟᱣᱮᱫᱟ ᱟᱫᱚ ᱚᱱᱠᱟᱜ ᱜᱮ ᱚᱱᱟ ᱠᱚ ᱫᱤᱠ ᱫᱤᱭᱮ ᱦᱚᱸ ᱢᱤᱫᱼᱼ ᱵᱷᱟᱜᱤ ᱡᱤᱱᱤᱥ ᱠᱚᱨᱟᱣ ᱠᱚᱨᱛᱮ ᱜᱮᱞᱮ ᱵᱟᱹᱲᱤᱡ ᱡᱤᱱᱤᱥᱟᱜ ᱫᱚ ᱡᱚᱯᱲᱟᱣᱼᱼ ᱫᱚ ᱦᱩᱭᱩᱜ ᱜᱮᱭᱟ ᱥᱮ ᱵᱟᱹᱲᱤᱡ ᱡᱤᱱᱤᱥ ᱥᱟᱜ ᱞᱟᱹᱲᱦᱟᱹᱭ ᱠᱟᱛᱮᱫ ᱚᱱᱟ ᱵᱟᱹᱲᱤᱡ ᱡᱤᱱᱤᱥ ᱚᱪᱚᱜ ᱠᱟᱛᱮᱫ ᱵᱷᱟᱜᱤ ᱡᱤᱱᱤᱥᱼᱼ ᱮᱫ ᱫᱚ ᱢᱟᱲᱟᱝ ᱢᱟ ᱞᱟᱹᱠᱛᱤ ᱠᱟᱱ ᱜᱮᱭᱟ᱾
ᱦᱮᱸ ᱦᱮᱸ ᱦᱮᱸ ᱦᱮ ᱦᱮᱸ ᱟᱹᱰᱤ ᱫᱟᱢᱟᱱᱟᱜ ᱠᱟᱛᱷᱟ ᱜᱮ ᱜᱚᱢᱠᱮ ᱦᱮᱸᱦᱮᱸ᱾
ᱛᱤᱱᱟᱹᱜ ᱜᱮ ᱵᱟᱹᱲᱤᱡ ᱡᱟᱦᱟᱸ ᱞᱮᱠᱟ ᱜᱮ ᱦᱤᱡᱩᱜ ᱵᱟᱹᱲᱤᱡᱟᱜ ᱫᱮᱭᱟ ᱠᱟᱛᱮᱫ ᱵᱷᱟᱜᱤ ᱥᱮᱫ ᱜᱤ ᱪᱟᱞᱟᱜ ᱞᱟᱹᱜᱤᱫ᱾
ᱦᱳᱭ ᱦᱳᱭ᱾
ᱛᱚ ᱱᱚᱜᱼᱚᱭ ᱱᱤᱭᱟᱹ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱫᱟ ᱜᱚᱝᱠᱮ ᱦᱮᱸᱥ ᱛᱚ ᱱᱚᱜᱼᱚᱭ ᱱᱤᱭᱟᱹ ᱡᱮ ᱟᱹᱰᱤᱼᱼ ᱪᱮᱨᱦᱟ ᱡᱟᱠᱟ ᱵᱤᱱ ᱞᱟᱹᱭ ᱠᱮᱫᱟ ᱡᱟᱦᱟᱸ ᱦᱮᱸ ᱥᱮ ᱛᱚ ᱱᱤᱝᱠᱟᱹᱱᱟᱜᱼᱼ ᱱᱤᱝᱠᱟᱹᱱᱟᱜ ᱜᱮ ᱟᱫᱚ ᱱᱤᱭᱟᱹ ᱠᱚᱜᱮ ᱧᱮᱞ ᱵᱟᱲᱟ ᱠᱟᱛᱮᱜ ᱜᱚᱝᱠᱮ ᱟᱵᱚ ᱫᱚ ᱞᱟᱦᱟᱥᱮᱱ ᱛᱟᱲᱟᱢᱼᱼ ᱦᱮᱸ ᱞᱟᱦᱟ ᱥᱚᱦᱚᱨᱚᱜ ᱦᱩᱭᱩᱜ ᱛᱟᱵᱚᱱᱟ ᱦᱮᱸ ᱟᱨ ᱤᱸ ᱡᱟᱦᱟᱸ ᱠᱚ ᱦᱮᱸᱼᱼ ᱟᱨ ᱡᱟᱦᱟᱸ ᱠᱚ ᱱᱤᱭᱟᱹ ᱠᱚᱫᱚ ᱱᱤᱭᱟᱹ ᱠᱚ ᱡᱩᱫᱤ ᱵᱚᱱ ᱩᱸ ᱠᱚᱨᱟᱣᱟ ᱟᱵᱚᱣᱟᱜ ᱫᱤᱱᱟᱹᱢ ᱫᱤᱱ ᱨᱮᱦᱚᱸᱭ, ᱡᱤᱣᱤ ᱡᱤᱭᱚᱱ ᱨᱮᱵᱚᱱ ᱞᱟᱹᱜᱩᱭᱟ ᱱᱤᱭᱟᱹ ᱠᱚ ᱦᱮᱸ ᱥᱮ᱾ ᱛᱟᱦᱞᱮ ᱠᱷᱟᱱ ᱫᱚ ᱟᱵᱚ ᱦᱚᱸ ᱥᱩᱠ ᱛᱮᱵᱚᱱ ᱛᱟᱦᱮᱱᱟ ᱜᱚᱝᱠᱮ ᱦᱮᱸ ᱥᱮ ᱟᱵᱚᱣᱟᱜ ᱟᱵᱚᱣᱟᱜ ᱫᱷᱟᱨᱼᱼ ᱛᱤ ᱯᱩᱨᱤ ᱦᱚᱸ ᱱᱟᱯᱟᱭ ᱛᱮ ᱛᱟᱦᱮᱱᱚᱜᱼᱟ ᱜᱚᱝᱠᱮ ᱦᱮᱸ ᱥᱮ ᱟᱨ ᱟᱵᱚᱨᱮᱱ ᱦᱟᱯᱮᱱ ᱫᱤᱱ ᱨᱮᱱ ᱦᱮᱜᱼᱮᱸᱼᱼ ᱦᱮᱸ ᱦᱮᱸ ᱟᱨ ᱜᱚᱝᱠᱮ ᱟᱡᱷᱟᱨ ᱠᱚᱦᱚᱸ ᱛᱚᱵᱚᱱ ᱤᱭᱟᱹᱜᱼᱟ ᱜᱚᱝᱼᱼ ᱠᱮ ᱦᱮᱸ ᱥᱮ ᱛᱚ ᱢᱟᱱᱮ ᱜᱚᱝᱠᱮ ᱡᱟᱦᱟᱸ ᱜᱮᱵᱤᱱ ᱞᱟᱹᱭ ᱠᱮᱫ ᱦᱮᱸ ᱥᱮ ᱟᱫᱚ ᱡᱟᱦᱟᱸᱼᱼ ᱡᱟᱦᱟᱱᱟᱜ ᱜᱮᱵᱤᱱ ᱤᱭᱟᱹ ᱠᱮᱫ ᱟᱫᱚ ᱟᱵᱚ ᱟᱵᱚᱣᱟᱜ ᱜᱮ ᱱᱟᱯᱟᱭ ᱞᱟᱹᱜᱤᱫ ᱦᱮᱸ‌ᱥᱮ᱾ ᱱᱤᱭᱟᱹ ᱠᱚᱫᱚ ᱡᱚᱛᱚ ᱠᱤᱪᱩ ᱫᱚ ᱦᱩᱸ᱾
ᱟᱫᱚ ᱚᱱᱟ ᱫᱚ ᱦᱟᱸᱜ ᱡᱚᱛᱚ ᱦᱚᱲ ᱫᱚ ᱵᱟᱵᱚᱱ ᱵᱩᱡᱮᱜᱼᱟ ᱥᱮ᱾ ᱡᱚᱛᱚ ᱦᱚᱲ ᱡᱚᱛᱚ ᱦᱚᱲᱟᱜ ᱩᱭᱦᱟᱹᱨ ᱵᱷᱟᱵᱽᱱᱟ ᱡᱩᱫᱤ ᱥᱚᱢᱟᱱ ᱠᱚᱜ ᱛᱟᱵᱚᱱᱟ ᱥᱮ, ᱛᱟᱦᱞᱮ ᱱᱤᱛ ᱫᱚ ᱱᱚᱝᱠᱟ ᱮᱠᱴᱟ ᱠᱚᱥᱴᱚ ᱠᱚᱫᱚ ᱵᱟᱭ ᱦᱩᱭ ᱠᱚᱫᱼᱼ ᱛᱟᱵᱚᱱᱟ ᱢᱮᱱᱠᱷᱟᱱ ᱟᱵᱚ ᱢᱟᱱᱢᱤ ᱡᱮᱢᱚᱱ ᱵᱚᱱ ᱵᱷᱮᱜᱟᱨᱟ ᱢᱟᱱᱢᱤᱭᱟᱜ ᱩᱭᱦᱟᱹᱨ ᱵᱷᱟᱵᱽᱱᱟ ᱦᱚᱸᱛᱚ ᱵᱷᱮᱜᱟᱨᱟ᱾ ᱱᱚᱜᱼᱚ ᱱᱚᱣᱟ ᱡᱤᱱᱤᱥ ᱜᱮ ᱢᱟ ᱥᱟᱱᱟᱢᱼᱼ ᱠᱷᱚᱱ ᱢᱟᱲᱟᱝ ᱫᱚ ᱡᱚᱛᱚ ᱦᱚᱲ ᱢᱟᱲᱟᱝ ᱵᱩᱡᱽ ᱞᱟᱜᱟᱣ ᱵᱚᱱᱟ ᱪᱮᱫ ᱪᱤᱠᱟᱹᱭ ᱦᱩᱭᱩᱜᱼᱟ ᱪᱮᱫ ᱚᱠᱟᱴᱟᱜ ᱵᱷᱟᱜᱮ ᱚᱠᱟᱴᱟᱜ ᱵᱟᱲᱤᱪ᱾ ᱵᱷᱟᱜᱮ ᱵᱟᱹᱲᱤᱡ ᱢᱤᱫ ᱫᱷᱟᱣ ᱵᱚᱱ ᱵᱩᱡᱽ ᱞᱮᱠᱷᱟᱱ ᱥᱮ ᱩᱱᱫᱚ ᱥᱟᱱᱟᱢᱟᱜ ᱜᱮ ᱱᱟᱯᱟᱭᱚᱜᱼᱟ᱾
ᱦᱚᱭ